ᱦᱮᱞᱳ
ᱦᱮᱸ ᱟᱸᱡᱚᱢᱚᱜ ᱠᱟᱱᱟ
ᱦᱮᱸ ᱜᱚᱢᱠᱮ ᱡᱚᱦᱟᱨ ᱜᱮ᱾
ᱦᱮᱸ ᱦᱳᱭ ᱡᱚᱦᱟᱨ ᱜᱮ᱾
ᱦᱩᱸ ᱛᱟᱯᱚᱨ ᱪᱮᱫ ᱞᱮᱠᱟ ᱱᱟᱯᱟᱭ ᱵᱟᱲᱟ ᱜᱮᱛᱚ?
ᱦᱮᱸ ᱮᱠᱷᱚᱱ ᱫᱚ ᱥᱤᱥᱤᱨᱡᱚᱱᱤᱭᱟᱜ ᱫᱟᱭᱟ ᱫᱩᱞᱟᱹᱲ ᱛᱮ ᱱᱟᱯᱟᱭ ᱜᱮ ᱟᱫᱚ ᱟᱢ ᱪᱮᱫ ᱞᱮᱠᱟ ᱢᱮᱱᱟᱜ ᱢᱮᱭᱟ
ᱚᱵᱚᱥᱥᱚᱭ ᱤᱧ ᱦᱚᱸ ᱱᱟᱯᱟᱭ ᱜᱮ ᱫᱟᱭᱟ ᱢᱟᱭᱟ ᱛᱮᱜᱮ
ᱦᱮᱸ ᱟᱪᱪᱷᱟ
ᱡᱚᱢ ᱵᱟᱲᱟ ᱠᱟᱫᱚ ᱦᱩᱭ ᱠᱟᱱᱟ ᱛᱚ
ᱦᱚᱸ ᱠᱮᱫᱳᱜ ᱠᱚᱫᱚ ᱦᱩᱭᱟᱠ ᱮᱱᱟᱱ ᱨᱮᱜᱮ ᱟᱠᱷᱟᱱ ᱦᱟᱜ ᱟᱫᱚ ᱞᱚᱜᱚᱱ ᱜᱮᱛᱚ ᱡᱚᱢ ᱵᱟᱲᱟ ᱠᱚᱦᱚ ᱦᱳᱭᱳᱜᱼᱟ ᱦᱚᱲᱢᱚ ᱠᱚᱦᱚᱸ ᱱᱟᱯᱟᱭ ᱫᱚᱦᱚ ᱦᱳᱭᱳᱜᱼᱟ ᱛᱚ ᱵᱤᱞᱚᱢ ᱠᱟᱛᱮᱫ ᱡᱚᱢ ᱞᱮᱠᱷᱟᱱ ᱛᱚ ᱵᱟᱝ ᱵᱮᱥᱟ
ᱦᱩᱸ ᱚᱠᱛᱚ ᱨᱮᱜᱮ ᱡᱚᱢ ᱞᱟᱹᱠᱛᱤᱭᱟ
ᱦᱳᱭ ᱚᱠᱛᱚ ᱨᱮ ᱵᱟᱢ ᱡᱚᱢ ᱞᱮᱠᱷᱟᱱ ᱫᱚ ᱦᱚᱲᱢᱚ ᱦᱚᱸ ᱱᱟᱯᱟᱭ ᱵᱟᱝ ᱛᱟᱦᱮᱸᱱᱟ
ᱡᱟᱭ ᱦᱳᱠ ᱠᱷᱟᱴᱚ ᱢᱟᱪᱷᱟ ᱠᱟᱹᱴᱤᱡ ᱞᱟᱝ ᱜᱟᱞᱢᱟᱨᱟᱣ ᱞᱮ ᱜᱮ
ᱮᱸᱜ ᱦᱳᱭ ᱜᱟᱞᱢᱟᱨᱟᱣ ᱠᱷᱟᱱᱟᱜ ᱟᱫᱚ ᱟᱫᱚ ᱤᱧᱤᱧ ᱞᱟᱹᱭᱮᱫ ᱛᱟᱦᱮᱸ ᱠᱟᱱᱟ? ᱡᱮ ᱦᱚᱸᱜᱼᱚᱭ ᱡᱚᱢ ᱧᱩ ᱮᱢ ᱞᱟᱹᱭ ᱠᱮᱜᱼᱟ ᱱᱚᱣᱟ ᱡᱚᱢ ᱧᱩ ᱞᱟᱹᱜᱤᱫ ᱡᱟᱦᱟᱸ ᱟᱵᱚ ᱚᱠᱛᱚ ᱨᱮ ᱢᱤᱫᱴᱮᱱ ᱦᱚᱲᱢᱚ ᱨᱮᱱᱟᱜ ᱡᱮᱦᱮᱛᱩ ᱢᱤᱫᱴᱮᱱ ᱦᱤᱸᱥ ᱠᱟᱱ ᱛᱟᱵᱚᱱᱟ ᱥᱮ ᱦᱟᱹᱴᱤᱧ ᱠᱟᱱ ᱛᱟᱵᱚᱱᱟ ᱟᱫᱚ ᱱᱚᱜᱼᱚᱭ ᱡᱮ ᱡᱚᱢ ᱧᱩ ᱱᱚᱣᱟ ᱡᱚᱢ ᱧᱩ ᱤᱫᱤ ᱠᱟᱛᱮᱫ ᱮᱸᱻ ᱟᱢ ᱪᱮᱫ ᱞᱮᱠᱟᱢ ᱢᱚᱱᱮᱭᱮᱭᱟ ᱡᱮ ᱱᱚᱣᱟ ᱡᱚᱢ ᱧᱩ ᱪᱮᱛᱟᱱ ᱨᱮ ᱟᱵᱚᱣᱟᱜ ᱦᱚᱲᱢᱚ ᱨᱮᱱᱟᱜ ᱦᱟᱹᱴᱤᱧ ᱦᱚᱲᱢᱚ ᱦᱟᱹᱴᱤᱧ ᱡᱟᱦᱟᱸ ᱢᱮᱱᱟᱜ ᱛᱟᱵᱚᱱᱟ ᱚᱱᱟ ᱛᱤᱱᱟᱹᱜ ᱴᱟᱝ ᱮᱸᱜ ᱚᱱᱟᱨᱮ ᱢᱟᱱᱮ ᱯᱨᱚᱵᱷᱟᱵᱮ ᱧᱩᱨ ᱮᱫᱟ
ᱦᱮᱸ ᱚᱵᱚᱥᱥᱳᱭ ᱚᱱᱟ ᱛᱮᱜᱮ ᱱᱟᱜ ᱡᱚᱢ ᱧᱩ ᱫᱚᱵᱚᱱ ᱡᱚᱢ ᱧᱩᱭᱮᱫ ᱜᱮᱭᱟ ᱦ ᱛᱚ ᱟᱨ ᱱᱤᱛ ᱚᱠᱛᱚ ᱨᱮ ᱧᱮᱞ ᱞᱮᱠᱷᱟᱱ ᱟᱢ ᱡᱩᱫᱤ ᱚᱠᱛᱚ ᱨᱮ ᱵᱟᱢ ᱡᱚᱢᱟ ᱥᱮ ᱚᱱᱟ ᱫᱚ ᱚᱠᱟ ᱨᱮᱪᱚᱱᱟᱜ ᱟᱨᱦᱚᱸ ᱦᱚᱲᱢᱚᱭ ᱵᱟᱹᱲᱤᱡ ᱞᱮᱠᱟᱭ ᱢᱚᱱᱮᱭᱟ ᱚᱱᱠᱟᱧ ᱩᱭᱦᱟᱹᱨᱟ ᱤᱧᱟᱹᱜ ᱤᱭᱟᱹ ᱛᱮᱫᱚ᱾
ᱟᱪᱪᱷᱟ ᱵᱮᱥ ᱦᱮᱸ ᱚᱱᱟ ᱢᱤᱫᱴᱮᱱ ᱟᱹᱰᱤ ᱱᱟᱯᱟᱭ ᱠᱟᱛᱷᱟ ᱡᱩᱫᱤ ᱚᱠᱛᱚ ᱨᱮ ᱟᱵᱚ ᱡᱩᱫᱤ ᱵᱟᱵᱚᱱ ᱡᱚᱢᱟ ᱢᱤᱫᱴᱮᱱ ᱫᱟᱨᱮᱜᱮᱜᱮ ᱡᱮᱢ ᱪᱟᱨᱟ ᱫᱟᱨᱮ ᱡᱚᱠᱷᱚᱱᱮᱢ ᱨᱚᱦᱚᱭᱟ ᱟᱲᱟᱜ ᱥᱟᱠᱟᱢ ᱡᱚᱠᱷᱚᱱᱮᱢ ᱨᱚᱦᱚᱭᱟ ᱥᱮ ᱟᱵᱚ ᱦᱩᱲᱩᱵᱚᱱ ᱨᱚᱦᱚᱭ ᱜᱮᱭᱟ ᱟᱹᱞᱩ ᱠᱚ ᱟᱹᱞᱩ ᱠᱚᱦᱚᱸ ᱵᱚᱱ ᱨᱚᱦᱚᱭ ᱜᱮᱭᱟ ᱟᱨ ᱚᱱᱟ ᱥᱟᱶᱛᱮ ᱟᱭᱢᱟ ᱥᱚᱵᱡᱤ ᱟᱱᱟᱡ ᱠᱚᱦᱚᱸ ᱵᱚᱱ ᱨᱚᱦᱚᱭ ᱜᱮᱭᱟ ᱟᱫᱚ ᱚᱱᱟ ᱠᱚ ᱡᱩᱚᱫᱤ ᱟᱵᱚ ᱚᱠᱛᱚ ᱨᱮ ᱵᱟᱵᱚᱱ ᱡᱚᱜᱟᱣ ᱡᱚᱛᱚᱱᱟ ᱥᱮ ᱵᱟᱵᱚᱱ ᱪᱤᱠᱟᱹ ᱵᱟᱵᱚᱱ ᱛᱟᱦᱚᱞᱮ ᱪᱤᱠᱟᱹᱜᱼᱟ ᱡᱮ ᱱᱚᱝᱠᱟ ᱮ ᱛᱤᱡᱩ ᱠᱚᱠᱚ ᱡᱚᱢᱟ ᱥᱮ ᱫᱟᱨᱮ ᱵᱟᱝ ᱦᱟᱨᱟᱜᱼᱟ ᱦᱳᱭ ᱰᱟᱹᱨ ᱯᱟᱞᱟ ᱠᱚ ᱵᱮᱥ ᱧᱚᱜ ᱵᱟᱝ ᱧᱮᱞᱚᱜᱼᱟ ᱟᱨ ᱡᱚᱜ ᱦᱚᱸ ᱵᱮᱥ ᱧᱚᱜ ᱵᱟᱝ ᱡᱚᱜᱼᱟ, ᱟᱫᱚ ᱚᱱᱟ ᱞᱮᱠᱟᱛᱮ ᱟᱵᱚᱣᱟᱜ ᱦᱚᱲᱢᱚ ᱨᱮᱦᱚᱸ ᱡᱩᱫᱤ ᱚᱠᱛᱚ ᱨᱮ ᱡᱩᱫᱤ ᱵᱟᱵᱚᱱ ᱡᱚᱢ ᱧᱩᱭᱟ ᱟᱵᱚᱣᱟᱜ ᱦᱚᱲᱢᱚ ᱨᱮᱱᱟᱜ ᱡᱟᱦᱟᱸ ᱦᱤᱸᱥ ᱠᱚ ᱢᱮᱱᱟᱜᱼᱟ ᱦᱟᱹᱴᱤᱧ ᱠᱚ ᱢᱮᱱᱟᱜᱼᱟ ᱚᱱᱟ ᱠᱚ ᱟᱵᱚ ᱵᱟᱝᱜᱮ ᱠᱟᱹᱢᱤ ᱛᱟᱵᱚᱱᱟ ᱥᱮ ᱪᱮᱫ ᱞᱮᱠᱟᱢ ᱢᱚᱱᱮᱭᱮᱫᱟ ᱟᱢ ᱫᱚ?
ᱮᱠᱟᱞ ᱟᱵᱚ ᱡᱟᱦᱟᱸ ᱵᱚᱱ ᱡᱚᱢ ᱫᱟᱵᱚᱱ ᱧᱩᱭ ᱫᱟᱵᱚᱱ ᱚᱱᱟ ᱠᱚ ᱡᱚᱢ ᱧᱩ ᱛᱮᱜᱮᱛᱚ ᱟᱵᱚᱱᱟᱜ ᱦᱚᱲᱢᱚ ᱪᱟᱞᱟᱜ ᱠᱟᱱᱟ ᱦᱮᱸ ᱟᱵᱚ ᱡᱟᱦᱟᱸ ᱵᱚᱱ ᱡᱚᱢ ᱮᱫᱟ ᱚᱱᱮ ᱚᱸᱰᱮ ᱠᱷᱚᱱᱜᱮ ᱡᱟᱦᱟᱸ ᱫᱚ ᱦᱚᱭᱛᱳ ᱠᱤᱪᱷᱩ ᱟᱨ ᱯᱨᱚᱴᱤᱱ ᱦᱤᱥᱟᱹᱵ ᱛᱮ ᱚᱱᱟ ᱫᱚ ᱠᱤᱪᱷᱩ ᱫᱚ ᱦᱚᱭᱛᱳ ᱢᱟᱭᱟᱝ ᱨᱮ ᱯᱚᱨᱤᱱᱚᱛ ᱦᱩᱭᱱᱟ ᱠᱪᱩ ᱫᱚ ᱚᱯᱚᱫᱟᱨᱷ ᱨᱮ ᱯᱚᱨᱤᱱᱚᱛ ᱦᱩᱭᱱ. ᱟ ᱾ ᱦᱚᱳᱭᱛᱚ ᱚᱱᱠᱟᱜ ᱜᱮ ᱟᱵᱚᱱᱟᱜ ᱦᱚᱲᱢᱚ ᱨᱮᱦᱚᱸ ᱪᱟᱪᱟᱞᱟᱣ ᱞᱟᱹᱜᱤᱫ ᱟᱹᱰᱤ ᱨᱚᱠᱚᱢ ᱯᱟᱴᱥ ᱠᱚ ᱢᱮᱱᱟᱜ ᱠᱚᱣᱟ ᱛᱚ ᱩᱱᱠᱩᱜ ᱜᱮ ᱥᱟᱱᱟᱢᱟᱜ ᱚᱱᱟᱠᱚ ᱧᱮᱞ ᱮᱫᱟ
ᱮᱸ ᱦᱳᱭ
ᱨᱮ
ᱦᱮᱸ ᱮᱠᱫᱚᱢ ᱵᱮᱥᱮᱢ ᱞᱟᱹᱭ ᱟᱠᱟᱟᱜᱼᱟ ᱱᱚᱣᱟᱴᱟᱜ ᱫᱚ ᱡᱮ ᱦᱮᱸ ᱟᱵᱚᱣᱟᱜ ᱦᱚᱲᱢᱚᱨ ᱨᱮ ᱡᱟᱦᱟᱸ ᱯᱟᱴ ᱠᱚ ᱢᱮᱱᱟᱜᱼᱟ ᱥᱮ ᱦᱟᱹᱴᱤᱧ ᱠᱚ ᱢᱮᱱᱟᱜᱼᱟ ᱚᱱᱟ ᱠᱚ ᱡᱩᱫᱤ ᱴᱷᱤᱠᱼᱴᱷᱟᱠ ᱟᱵᱚ ᱵᱟᱵᱚᱱ ᱫᱚᱦᱚᱭᱟ ᱡᱚᱢ ᱫᱚ ᱚᱱᱟ ᱫᱚ ᱪᱮᱫ ᱪᱮᱫ ᱛᱮᱵᱚᱱ ᱴᱷᱤᱠ ᱴᱷᱟᱠᱟ ᱡᱚᱢ ᱧᱩ ᱛᱮᱜᱮ ᱵᱚᱱ ᱴᱷᱤᱠᱟ ᱡᱮ ᱱᱚᱜ ᱱᱚᱣᱟ ᱠᱚᱫᱚ ᱵᱷᱟᱜᱮ ᱜᱮ ᱫᱚᱦᱚ ᱞᱟᱹᱜᱤᱫ ᱪᱮᱫ ᱩᱯᱟᱹᱭ ᱢᱮᱱᱟᱜᱼᱟ ᱡᱮ ᱡᱚᱢ ᱧᱩ ᱟᱫᱚ ᱦᱚᱜᱼᱚᱭ ᱡᱮ ᱡᱚᱢ ᱵᱮᱥ ᱡᱚᱢᱟᱜ ᱱᱚᱣᱟ ᱡᱚᱢ ᱪᱮᱛᱟᱱ ᱨᱮ ᱡᱩᱫᱤ ᱟᱫᱚ ᱵᱚᱱ ᱞᱟᱹᱭᱟ ᱡᱚᱢ ᱛᱚ ᱡᱚᱢᱜᱮ ᱚᱠᱟ ᱞᱮᱠᱟᱱ ᱡᱚᱢᱟᱜ ᱡᱚᱢ ᱞᱮᱠᱷᱟᱱ ᱟᱵᱚ ᱫᱚ ᱟᱵᱚᱣᱟᱜ ᱡᱟᱦᱟᱸ ᱯᱟᱴᱥ ᱠᱚ ᱢᱮᱱᱟᱜᱼᱟ ᱚᱱᱟ ᱱᱟᱯᱟᱭ ᱛᱟᱦᱮᱱᱟ ᱟᱨ ᱚᱠᱟ ᱠᱚ ᱡᱩᱫᱤ ᱵᱟᱵᱚᱱ ᱡᱚᱢᱟ ᱟᱫ ᱚᱠᱟ ᱠᱚᱵᱚᱱ ᱡᱚᱢ ᱞᱮᱠᱷᱟᱱ ᱢᱟᱱᱮ ᱚᱱᱟ ᱯᱟᱴᱥ ᱠᱚ ᱵᱟᱹᱲᱤᱡᱚᱜᱼᱟ ᱥᱮ ᱵᱟᱭ ᱠᱟᱹᱢᱤᱭᱟ
ᱮᱠᱟᱞ
ᱟᱫᱚ ᱚᱱᱟ ᱤᱫᱤ ᱠᱟᱛᱮᱮᱫ ᱠᱟᱹᱴᱤᱡ ᱮᱢ ᱞᱟᱹᱭ ᱞᱮᱠᱷᱟᱱ
ᱦᱳᱭ ᱡᱟᱦᱟᱸ ᱱᱤᱛᱚᱜ ᱧᱮᱞᱚᱜᱚᱜ ᱠᱟᱱᱟ ᱥᱟᱱᱛᱟᱲ ᱥᱟᱶᱛᱟ ᱨᱮ ᱦᱮᱸ ᱡᱟᱦᱟᱸ ᱫᱚ ᱦᱟᱺᱰᱤ ᱯᱟᱹᱣᱨᱟᱹ ᱟᱹᱰᱤ ᱪᱮᱦᱨᱟ ᱠᱚ ᱥᱚᱞᱚᱝ ᱡᱚᱝ ᱠᱟᱱᱟ ᱡᱟᱨ ᱠᱟᱨᱚᱱ ᱛᱮ ᱟᱠᱚᱣᱟᱜ ᱦᱚᱲᱢᱚ ᱫᱟᱲᱮ ᱠᱚ ᱯᱩᱨᱟᱹ ᱜᱚᱡ ᱩᱛᱟᱹᱨᱚᱜ ᱠᱟᱱ ᱛᱟᱠᱚᱣᱟ
ᱦᱳᱭ
ᱛᱚ ᱱᱚᱣᱟ ᱫᱚ ᱟᱹᱰᱤ ᱵᱟᱹᱲᱤᱡ ᱜᱮ ᱦᱰᱤ ᱯᱟᱹᱣᱨᱟᱹ ᱟᱹᱰᱤᱜᱟᱱ ᱥᱚᱞᱚᱝ ᱡᱚᱝ ᱞᱮᱠᱷᱟᱱ ᱫᱚ ᱦᱚᱲᱢᱚ ᱨᱮ᱾ ᱟᱹᱰᱤ ᱜᱟᱱ ᱤᱯᱷᱮᱠᱴ ᱟᱹᱰᱤ ᱵᱟᱹᱲᱤᱡᱽ ᱟᱭ ᱫᱚᱦᱚᱭᱟ ᱛᱚ ᱟᱨ ᱱᱤᱛ ᱚᱠᱛᱚ ᱨᱮ ᱟᱨᱚ ᱡᱟᱦᱟᱸ ᱥᱟᱠ ᱥᱚᱵᱡᱤ ᱠᱚ ᱢᱮᱱᱟᱜᱼᱟ ᱣᱟ ᱵᱳᱭᱜᱟᱱᱤᱠ ᱯᱚᱫᱽᱫᱷᱚᱛᱤ ᱦᱤᱥᱟᱹᱵ ᱛᱮ ᱡᱟᱦᱟᱸ ᱥᱟᱨ ᱠᱚᱠᱚ ᱮᱢᱟᱜ ᱠᱟᱱᱟ ᱠᱤᱪᱷᱩ ᱠᱤᱪᱷᱩ ᱥᱟᱨ ᱢᱮᱱᱟᱜᱼᱟ ᱦᱚᱭᱛᱳ ᱠᱤᱪᱷᱩ ᱡᱟᱥᱛᱤ ᱮᱢ ᱞᱮᱠᱷᱟᱱ ᱚᱱᱟ ᱟᱜ ᱯᱷᱚᱥᱚᱞ ᱠᱚ ᱥᱮ ᱚᱱᱟ ᱯᱷᱚᱞ ᱠᱚ ᱥᱟᱠᱥᱚᱵᱡᱤ ᱠᱚ ᱟᱹᱰᱤ ᱱᱚᱥᱴᱚᱜ ᱠᱟᱱᱟ ᱠᱤᱢᱵᱟ ᱟ ᱩᱱᱱᱟᱹᱜ ᱟ ᱵᱳᱭᱜᱜᱟᱱᱤᱠ ᱯᱚᱫᱽᱫᱷᱚᱛᱤ ᱵᱷᱟᱵᱽ ᱛᱮᱠᱚ ᱟ ᱚᱱᱟ ᱠᱚ ᱯᱷᱚᱞᱚᱱ ᱦᱚᱪᱚᱭᱮᱫᱟ ᱛᱚ ᱤᱱᱟᱹ ᱦᱚᱸ ᱟᱹᱰᱤ ᱵᱟᱹᱲᱤᱡ ᱤᱯᱷᱮᱠᱴ ᱯᱟᱲᱟᱜ ᱠᱟᱱ ᱞᱮᱠᱟᱧ ᱢᱚᱱᱮᱭᱮᱫᱟ᱾ ᱟᱨ ᱡᱟᱦᱟᱸ ᱡᱟᱦᱟᱸ ᱥᱟᱠ ᱥᱚᱵᱽᱡᱤ ᱠᱚ ᱥᱟᱨ ᱮᱢ ᱠᱟᱛᱮᱫ ᱱᱤᱡᱮ ᱛᱮ ᱠᱳᱱᱳ ᱡᱚᱭᱵ ᱥᱟᱨ ᱠᱤᱵᱟ ᱚᱱᱟᱱᱱᱚ ᱡᱟᱦᱟᱸ ᱮᱱᱛᱮ ᱩᱱᱟᱹᱜ ᱴᱟ ᱵᱟᱹᱲᱤᱡᱟᱜ ᱵᱟᱝ ᱨᱮᱦᱚᱸ ᱱᱟᱯᱟᱭᱟᱜ ᱞᱮᱠᱟᱱᱟᱜ ᱥᱟᱨ ᱠᱚ ᱮᱢ ᱠᱟᱛᱮᱜ ᱯᱚᱨᱤᱢᱟᱱ ᱢᱚᱛᱚ ᱮᱢ ᱠᱟᱛᱮᱜ ᱡᱚᱫᱤ ᱚᱱᱟ ᱥᱟᱠ ᱥᱚᱵᱡᱤ ᱠᱤᱢᱵᱟ ᱡᱟᱦᱟᱸᱜᱮ ᱚᱱᱟ ᱫᱚ ᱦᱩᱲᱩ ᱦᱩᱭᱮᱱ ᱚᱱᱟ ᱫᱚ ᱜᱚᱢ ᱦᱩᱭᱮᱱ ᱵᱷᱩᱴᱴᱟ ᱦᱩᱭᱮᱱ ᱠᱤᱢᱵᱟ ᱡᱟᱦᱟᱱᱟᱜ ᱜᱮ ᱚᱱᱟ ᱠᱚ ᱮᱢ ᱠᱟᱛᱮ ᱚᱱᱟ ᱦᱟᱨᱟ ᱠᱟᱛᱮᱜ ᱚᱱᱟ ᱠᱚ ᱡᱚᱢ ᱞᱮᱠᱷᱟᱱ ᱵᱚᱱ ᱠᱤᱢᱵᱟ ᱡᱟᱦᱟ ᱟᱜ ᱯᱷᱚᱞᱚᱱ ᱠᱚ ᱦᱮᱸ᱾ ᱦᱚᱲᱢᱚᱮ ᱟᱹᱰᱤ ᱵᱮᱥ ᱫᱟᱲᱮ ᱟᱹᱜᱩᱭᱟ ᱢᱮᱱᱛᱮ ᱤᱧᱟᱹᱜ ᱩᱭᱦᱟᱹᱨ
ᱟ ᱦᱳᱭ ᱮᱠᱫᱚᱢ ᱡᱚᱛᱷᱟᱛ ᱛᱮᱢ ᱞᱟᱹᱭ ᱟᱠᱟᱫᱟ ᱱᱚᱣᱟ ᱫᱚ ᱮᱠᱫᱚᱢ ᱟᱹᱰᱤ ᱥᱟᱹᱨᱤᱭᱟᱱᱟᱜ ᱜᱮᱞᱟᱹᱭ ᱠᱟᱱᱟ ᱱᱚᱣᱟ ᱠᱟᱛᱷᱟ ᱠᱚᱫᱚ ᱪᱮᱫᱟᱜ ᱥᱮ ᱟᱵᱚ ᱱᱮᱛᱟᱨ ᱧᱮᱞᱚᱜᱚᱜ ᱠᱟᱱᱟ᱾ ᱡᱟᱦᱟᱸᱢ ᱞᱟᱹᱭ ᱠᱮᱫᱮᱜᱼᱟ ᱚᱱᱠᱟᱟᱜ ᱜᱮ ᱧᱩ ᱧᱩᱭ ᱡᱟᱦᱟᱸ ᱵᱚᱱ ᱡᱟᱦᱟ ᱠᱚ ᱫᱚ ᱟᱵᱚᱣᱟᱜ ᱦᱚᱲᱢᱚ ᱨᱮ ᱠᱟᱹᱢᱤ ᱨᱮ᱾ ᱩᱱᱟᱹᱜ ᱴᱟᱱ ᱫᱚ ᱤᱯᱷᱮᱠᱴ ᱵᱟᱝ ᱧᱩᱨᱩᱜ ᱠᱟᱱᱟ ᱥᱮ ᱵᱟᱝ ᱞᱟᱜᱟᱜ ᱠᱟᱱᱟ ᱠᱟᱹᱢᱤ ᱨᱮ ᱦᱸ ᱚᱱᱟ ᱵᱟᱜᱟᱨ ᱚᱱᱟ ᱵᱮᱜᱚᱨ ᱦᱚᱸ ᱧᱮᱞᱚᱜᱚᱜ ᱠᱟᱱᱟ ᱡᱮ ᱟᱵᱚ ᱫᱚ ᱱᱚᱜ ᱚᱚᱭ ᱵᱟᱡᱟᱨ ᱠᱚᱨᱮ ᱵᱚᱱ ᱥᱮᱱᱚᱜ ᱠᱟᱱᱟ ᱚᱱᱮ ᱯᱷᱟᱥ ᱯᱷᱩᱰ ᱡᱟᱦᱟᱸ ᱠᱚ ᱞᱟᱹᱭᱟᱜ ᱠᱟᱱᱟ ᱤᱝᱞᱤᱥ ᱛᱮ᱾ ᱟᱫᱚ ᱦᱚᱜᱼᱚ ᱱᱚᱣᱟ ᱠᱚ ᱵᱟᱹᱲᱛᱤ ᱵᱚᱱ ᱡᱚᱢ ᱮᱫᱟ ᱡᱟᱦᱟᱸ ᱫᱚ ᱥᱩᱱᱩᱢ ᱨᱮ ᱠᱚ ᱮᱸ ᱵᱷᱟᱹᱡᱤ ᱭᱮᱫᱟ ᱟᱫᱚ ᱚᱱᱟ ᱵᱚᱱ ᱡᱚᱢ ᱞᱮᱠᱷᱟᱱ ᱚᱱᱟ ᱫᱚ ᱪᱤᱠᱟᱹᱜ ᱠᱟᱱᱟ ᱞᱟᱡ ᱨᱮ ᱟᱵᱚᱣᱟᱜ ᱡᱟᱦᱟᱸ ᱦᱚᱡᱚᱢ ᱨᱮᱱᱟᱜ ᱡᱟᱦᱟᱸ ᱫᱟᱲᱮ ᱛᱟᱦᱮᱱ ᱠᱟᱱ ᱛᱟᱵᱚᱱᱟ ᱚᱱᱟ ᱚᱱᱟ ᱚᱱᱟ ᱠᱤᱪᱷᱩᱴᱟ ᱨᱮᱦᱚᱸ ᱜᱷᱟᱹᱴᱛᱤᱜ ᱠᱟᱱ ᱛᱟᱵᱚᱱᱟ ᱚᱸᱰᱮ ᱢᱟᱱᱮ ᱵᱮᱥ ᱧᱚᱜ ᱵᱟᱭ ᱠᱟᱹᱢᱤᱭ ᱫᱟ ᱟᱫᱚ ᱚᱱᱟ ᱥᱩᱱᱩᱢ ᱡᱚᱢ ᱠᱷᱚᱱ ᱫᱚ ᱟᱵᱚ ᱫᱚ ᱥᱟᱦᱟᱨ ᱨᱮ ᱛᱟᱦᱮᱸ ᱦᱩᱭᱩᱜ ᱛᱟᱵᱚᱱᱟ ᱟᱨ ᱦᱮᱸ ᱡᱟᱦᱟᱸ ᱟᱨ ᱢᱤᱫᱴᱮᱱ ᱥᱟᱛᱟᱢ ᱤᱫᱤ ᱠᱟᱛᱮᱢ ᱞᱟᱹᱭ ᱠᱮᱫᱟ ᱡᱮ ᱦᱮᱸ ᱱᱚᱝᱠᱟ ᱧᱮᱞᱚᱜᱚᱜ ᱠᱟᱱᱟ ᱡᱮ᱾ ᱥᱚᱢᱚᱭ ᱫᱚ ᱟᱹᱰᱤ ᱠᱚᱢ ᱜᱮᱭᱟ ᱟᱫᱚ ᱥᱚᱢᱚᱭ ᱠᱚᱢ ᱠᱷᱟᱹᱛᱤᱨ ᱛᱮ ᱪᱤᱠᱟᱹᱭ ᱫᱟᱠᱚ ᱡᱮ᱾ ᱚᱠᱚᱭ ᱠᱚ ᱫᱚ ᱢᱟᱱᱮ ᱥᱚᱵᱽᱡᱤ ᱠᱚ ᱪᱟᱥᱮᱫᱼᱟ ᱡᱟᱦᱟᱱᱟᱜ ᱜᱮᱠᱚ ᱪᱟᱥᱵᱟᱥᱮᱜᱼᱟ ᱚᱱᱠᱟ ᱠᱚ ᱟᱨᱡᱟᱣ ᱟᱨᱡᱟᱣ ᱮᱫᱟ ᱟᱻ ᱟᱹᱰᱤ ᱞᱚᱜᱚᱱ ᱛᱮ ᱴᱟᱠᱟ ᱟᱨᱡᱟᱣ ᱨᱮᱱᱟᱜ ᱟᱨᱠᱤ ᱡᱟᱦᱟᱸ ᱥᱤᱥᱴᱮᱢ ᱟᱫᱚ ᱚᱱᱟ ᱠᱷᱟᱹᱛᱤᱨ ᱛᱮ ᱟᱵᱚ ᱫᱚ ᱦᱚᱲᱢᱚ ᱨᱮᱱᱟᱜ ᱫᱚ ᱫᱷᱮᱭᱟᱱ ᱵᱟᱵᱚᱱ ᱮᱢᱟᱜ ᱠᱟᱱᱟ ᱡᱮ ᱟᱵᱚ ᱚᱱᱟ ᱞᱚᱜᱚᱱ ᱠᱷᱟᱹᱛᱤᱨ ᱛᱮ ᱞᱚᱜᱚᱱ ᱧᱚᱜ ᱚᱱᱟ ᱪᱟᱥ ᱨᱟᱠᱟᱵ ᱞᱟᱹᱜᱤᱫ ᱛᱮ ᱟᱵᱚ ᱫᱚ ᱡᱟᱦᱟᱸ ᱵᱤᱥᱩᱫᱽᱫᱷᱚ ᱞᱟᱹᱭ ᱜᱟᱱᱚᱜᱼᱟ ᱥᱩᱫᱽᱫᱷᱚ ᱟᱨ ᱵᱤᱥᱩᱫᱽᱫᱷᱚ ᱢᱮᱱᱟᱜ ᱟ ᱛᱚ ᱟᱫᱚ ᱡᱟᱦᱟᱸ ᱚᱱᱟ ᱥᱩᱫᱽᱫᱷᱚ ᱡᱤᱱᱤᱥ ᱴᱟᱜ ᱵᱟᱝ ᱠᱚᱭᱚᱜ ᱠᱟᱛᱮ ᱟᱵᱚ ᱫᱚ ᱵᱤᱥᱩᱫᱽᱫᱷᱚ ᱵᱚᱱ ᱠᱚᱨᱟᱣ ᱮᱫᱟ ᱵᱤᱥᱩ ᱚᱱᱟ ᱫᱚ ᱚᱱᱠᱟ ᱠᱷᱚᱱ ᱫᱚ ᱪᱤᱠᱟᱹᱜ ᱠᱟᱱᱟ ᱟᱸ ᱟᱵᱚᱣᱟᱜ ᱦᱚᱲᱢᱚ ᱵᱟᱹᱲᱤᱡᱚᱜ ᱠᱟᱱᱟ
ᱦᱮᱸ
ᱱᱟᱱᱟ ᱦᱩᱱᱟᱹᱨ ᱦᱟᱱᱟ ᱱᱤᱭᱟᱹ ᱵᱚᱱ ᱮᱢᱟᱜ ᱠᱟᱱᱟ ᱱᱚᱣᱟ ᱢᱤᱫᱴᱮᱱ ᱵᱟᱹᱲᱤᱡ ᱤᱭᱟᱹ ᱠᱟᱱ ᱛᱟᱵᱚᱱᱟ ᱟᱵᱚᱣᱟᱜ
ᱦᱚᱲᱢᱚ ᱪᱤᱛᱟᱹᱨ ᱨᱮ ᱟᱹᱰᱤᱜᱟᱱ ᱵᱟᱹᱲᱤᱡ ᱤᱯᱷᱮᱠᱴ ᱧᱩᱨᱩᱜ ᱠᱟᱱᱟ ᱱᱚᱣᱟ ᱠᱚ ᱡᱚᱢ ᱵᱟᱵᱚᱛ ᱛᱮ
ᱦᱮᱸ ᱦᱳᱭ ᱮᱠᱫᱚᱢ ᱥᱟᱹᱨᱤ ᱮᱸ ᱚᱱᱟ ᱵᱮᱜᱚᱨ ᱦᱚᱸ ᱧᱮᱞ ᱜᱟᱱᱚᱜᱼᱟ ᱡᱮ ᱱᱚᱜᱼᱚᱭ ᱡᱮ ᱟᱵᱚ ᱵᱚᱱ ᱡᱚᱢ ᱧᱩᱭᱮᱫᱼᱟ ᱱᱚᱣᱟ ᱡᱚᱢ ᱧᱩ ᱪᱮᱛᱟᱱ ᱨᱮ ᱞᱟᱹᱭ ᱜᱟᱱᱚᱜᱼᱟ ᱡᱮ ᱡᱷᱚᱛᱚ ᱡᱚᱛᱚ ᱠᱤᱪᱷᱩ ᱟᱵᱚᱣᱟᱜ ᱢᱟᱹᱱᱢᱤ ᱡᱤᱭᱚᱱ ᱨᱮᱱᱟᱜ ᱡᱷᱚᱛᱚ ᱠᱤᱪᱷᱩ ᱜᱮ ᱢᱮᱱᱟᱜᱼᱟ ᱟᱵᱚ ᱵᱚᱱ ᱪᱮᱫ ᱵᱚᱱ ᱡᱚᱢ ᱞᱮᱠᱷᱟᱱ ᱚᱠᱟ ᱦᱚᱲᱢᱚ ᱨᱮᱱᱟᱜ ᱯᱟᱴ ᱵᱷᱟᱜᱮ ᱛᱟᱦᱮᱱ ᱛᱟᱵᱚᱱᱟ ᱟᱵᱚ ᱪᱮᱫ ᱵᱚᱱ ᱧᱩ ᱞᱮᱠᱷᱟᱱ ᱟᱻ ᱦᱚᱲᱢᱚ ᱨᱮᱱᱟᱜ ᱚᱠᱟ ᱯᱟᱴ ᱱᱟᱯᱟᱭ ᱛᱟᱦᱮᱱᱟ ᱱᱚᱣᱟ ᱫᱚ ᱟᱻ ᱟᱹᱰᱤ ᱡᱟᱹᱨᱩᱲ ᱠᱟᱱᱟ ᱡᱚᱢ ᱧᱩᱩ ᱫᱚ ᱚᱱᱟ ᱠᱷᱟᱹᱛᱤᱨ ᱤᱧ ᱢᱚᱱᱮᱭᱟ
ᱮᱠᱫᱚᱢ ᱮᱠᱟᱞ ᱦᱚᱲᱢᱚ ᱵᱮᱥ ᱫᱚᱦᱚ ᱞᱟᱹᱜᱤᱫ ᱫᱚ ᱡᱚᱢ ᱧᱩ ᱫᱚ ᱮᱠᱟᱞ ᱯᱟᱹᱭᱞᱳ ᱨᱮ ᱚᱱᱟ ᱫᱚ ᱮᱠᱫᱚᱢ ᱟᱨ ᱱᱤᱛ ᱚᱠᱛᱚᱨᱮ ᱡᱟᱦᱟᱸᱭ ᱰᱟᱠᱛᱟᱨ ᱵᱟᱹᱵᱩ ᱠᱚᱼᱠᱚ ᱞᱟᱹᱭ ᱛᱟᱵᱚᱱᱟ ᱡᱮᱻ ᱦᱚᱲᱢᱚ ᱟᱯᱮ ᱵᱮᱥ ᱫᱚᱦᱚᱭ ᱛᱟᱵᱮᱱ
ᱦᱳᱭ
ᱥᱟᱹᱨᱤ ᱜᱮ ᱥᱟᱹᱨᱤ ᱜᱮ ᱱᱚᱣᱟ ᱫᱚ ᱡᱮ ᱦᱚᱲᱢᱚ ᱜᱮ ᱵᱮᱥ ᱛᱟᱦᱮᱸ ᱞᱮᱱᱠᱷᱟᱱ ᱟᱢᱟᱜ ᱢᱚᱱᱮ ᱦᱚᱸ ᱥᱟᱶᱛᱮ ᱟᱢᱟᱜ ᱠᱟᱹᱢᱤ ᱦᱚᱸ ᱵᱮᱥ ᱦᱳᱭ ᱞᱮᱠᱟ ᱦᱳᱭᱳᱜᱼᱟ ᱢᱮᱱᱛᱮ ᱤᱧᱤᱧ ᱢᱚᱱᱮᱭᱟ
ᱦᱳᱭ ᱮᱠᱫᱚᱢ ᱥᱟᱹᱨᱤ ᱱᱚᱣᱟ ᱫᱚ ᱦᱚᱲᱢᱚ ᱪᱮᱛᱟᱱ ᱨᱮᱜᱮ ᱟᱵᱚ ᱫᱚ ᱡᱷᱚᱛᱚ ᱠᱤᱪᱷᱩ ᱢᱮᱱᱟᱜ ᱛᱟᱵᱚᱱᱟ! ᱟᱨ ᱠᱟᱹᱢᱤ ᱦᱚᱸ ᱚᱱᱟ ᱦᱚᱲᱢᱚ ᱫᱟᱲᱮ ᱛᱮᱜᱮ ᱟᱨ ᱵᱩᱫᱽᱫᱷᱤ ᱦᱚᱸ ᱡᱩᱫᱤ ᱵᱷᱟᱜᱮ ᱧᱚᱜ ᱵᱟᱵᱚᱱ ᱡᱚᱢᱼᱧᱩᱩᱭᱟ ᱟᱵᱚᱣᱟᱜ ᱡᱟᱦᱟᱸ ᱵᱩᱫᱷᱤ ᱫᱟᱲᱮ ᱢᱮᱱᱟᱜᱼᱟ ᱚᱱᱟ ᱦᱚᱸ ᱵᱟᱝ ᱮ ᱠᱟᱹᱢᱤ ᱛᱟᱵᱚᱱᱟ ᱟᱫᱚ ᱡᱚᱛᱚ ᱜᱮ ᱚᱱᱟ ᱡᱚᱢ ᱧᱩᱩ ᱪᱮᱛᱟᱱ ᱨᱮᱜᱮ ᱛᱚ ᱡᱚᱢ ᱧᱩᱩ ᱡᱩᱫᱤ ᱟᱵᱚ ᱴᱷᱤᱠᱼᱴᱷᱟᱠ ᱵᱚᱱ ᱫᱚᱦᱚᱭᱟ ᱟᱫᱚ ᱞᱟᱦᱟ ᱥᱮᱫ ᱵᱚᱱ ᱥᱮᱱ ᱫᱟᱲᱮᱭᱟᱜᱼᱟ ᱟᱨ ᱡᱟᱦᱟᱸ ᱫᱚ ᱟᱵᱚ ᱢᱤᱫᱴᱮᱱ ᱢᱚᱱᱮ ᱡᱟᱦᱟᱸ ᱢᱮᱱᱟᱜᱼᱟ ᱚᱱᱟ ᱵᱚᱱ ᱟᱹᱜᱩ ᱫᱟᱲᱮᱜᱼᱟ ᱡᱟᱦᱟ ᱱᱟᱜ ᱠᱟᱹᱢᱤ ᱪᱮᱛᱟᱱ ᱟᱵᱚᱣᱟᱜ ᱟᱜᱽᱜᱨᱚᱦᱚ ᱵᱟᱲᱟᱜ ᱛᱟᱵᱚᱱᱟ ᱟᱸ ᱚᱱᱟ ᱥᱟᱶᱛᱮ ᱞᱟᱹᱭ ᱜᱟᱱᱚᱜᱼᱟ ᱮᱠᱥᱟᱨᱥᱟᱭᱤᱡ ᱵᱮᱭᱟᱢ ᱠᱚ ᱠᱚᱨᱟᱣ ᱜᱟᱱᱚᱜᱼᱟ
ᱦᱩᱸ
ᱟᱸ ᱚᱱᱟ ᱠᱚ ᱠᱚᱨᱟᱣ ᱫᱚᱦᱚ ᱞᱮᱠᱷᱟᱱ ᱛᱟᱦᱚᱞᱮ ᱡᱚᱢ ᱧᱩ ᱦᱚᱸ ᱡᱟᱦᱟ ᱢᱮᱱᱟᱜᱼᱟ ᱮᱸᱜ ᱱᱟᱦᱚᱸ ᱵᱷᱟᱜᱮ ᱦᱳᱭᱳᱜ ᱛᱟᱵᱚᱱᱟ ᱚᱱᱟ ᱥᱟᱶᱛᱮ ᱛᱟᱲᱟᱢ ᱟᱸ ᱫᱟᱹᱲ ᱥᱮᱛᱟᱜ ᱟᱨ ᱵᱟᱠᱷᱟᱱ ᱠᱷᱮᱞᱳᱰ ᱦᱚᱸ ᱵᱷᱟᱜᱮᱭᱟ ᱡᱩᱫᱤ ᱵᱚᱱ ᱠᱷᱮᱞᱳᱰ ᱠᱷᱟᱱ ᱫᱚ ᱛᱟᱦᱞᱮ ᱚᱱᱟ ᱦᱚᱸ ᱱᱟᱯᱟᱭ ᱜᱮᱭᱟ
ᱦᱩᱸ ᱮᱠᱫᱚᱢ ᱦᱚᱲᱢᱚ ᱥᱚᱴᱷᱤᱠ ᱢᱮᱱᱴᱮᱱ ᱫᱚᱦᱚ ᱞᱮᱠᱷᱟᱱ ᱜᱮ ᱟᱵᱚᱱᱟᱜ ᱢᱚᱱᱮ ᱥᱟᱥᱛᱚ ᱠᱚᱦᱚᱸ ᱟᱹᱰᱤ ᱱᱟᱯᱟᱭ ᱛᱮ ᱛᱟᱦᱮᱸ ᱞᱮᱠᱟ ᱤᱧ, ᱤᱧ ᱦᱚᱧ ᱢᱚᱱᱮᱭᱫᱟ
ᱦᱳᱭ, ᱮᱠᱫᱚᱢ ᱡᱚᱛᱷᱟᱛ ᱠᱟᱛᱷᱟᱢ ᱞᱟᱹᱭ ᱠᱟᱫᱟ